ᱦᱟᱹᱳ ᱟ ᱾
ᱡᱚᱦᱟᱨ ᱜᱮ ᱠᱮ
ᱟᱪᱷᱟ ᱦᱳᱭ ᱡᱚᱦᱟᱨ ᱜᱮ ᱛᱟᱯᱚᱨᱮ ᱱᱟᱯᱟᱭ ᱵᱟᱲᱟᱭ ᱜᱮᱛᱚ?
ᱱᱟᱯᱟᱭ ᱵᱟᱲᱟ ᱵᱚᱞᱛᱮ ᱪᱮᱫ ᱞᱤᱧ ᱞᱮᱭᱟ ᱜᱚᱝᱠᱮ ᱱᱮᱛᱟᱨ ᱫᱚ ᱡᱟᱯᱩᱫ ᱫᱤᱱ ᱠᱟᱱᱟ ᱾ ᱠᱟᱴᱤᱡ ᱞᱚᱦᱚᱫ ᱵᱟᱲᱟ ᱦᱩᱭ ᱞᱮᱱᱟ ᱚᱱᱟᱜᱮ ᱠᱟᱴᱤᱡ ᱨᱩᱣᱟᱹ ᱠᱚ ᱥᱮ ᱢᱟᱫᱟ ᱠᱚ ᱡᱚᱴᱟᱣ ᱵᱟᱲᱟ ᱞᱮᱱᱟ ᱾ ᱟᱫᱚ ᱨᱟᱱ ᱠᱚ ᱟᱹᱜᱩ ᱠᱟᱛᱮᱫ ᱠᱟᱹᱴᱤᱡ ᱵᱮᱥ ᱧᱚᱜ ᱜᱮᱞᱤᱧ ᱵᱩᱡᱷᱟᱹᱣᱮᱫᱟ ᱾ ᱟᱹᱵᱤᱱ ᱪᱮᱫ ᱞᱮᱠᱟ ᱢᱮᱱᱟᱜ ᱵᱤᱱᱟ?
ᱦᱚᱸ ᱟᱹᱞᱤᱧ ᱦᱚᱸ ᱦᱟᱸᱜ ᱱᱤᱛᱚᱜ ᱫᱚ ᱱᱟᱯᱟᱭ ᱵᱟᱲ ᱜᱮ ᱦᱮᱱᱟᱜ ᱞᱤᱧᱟᱹ ᱾ ᱛᱟᱯᱚᱨᱮ ᱞᱟᱹᱭ ᱫᱟᱞᱤᱧ ᱚᱲᱟᱜ ᱦᱚᱲ ᱪᱮᱫ ᱞᱮᱠᱟ ᱢᱮᱱᱟᱜ ᱠᱚᱣᱟ?
ᱦᱮᱸ ᱱᱮᱛᱟᱨ ᱫᱚᱵᱤᱱ ᱵᱟᱲᱟᱭ ᱜᱮᱭᱟ ᱛᱚ ᱠᱟᱹᱢᱤ ᱨᱮᱱᱟᱜ ᱡᱩᱜ ᱠᱟᱱᱟ ᱟᱨ ᱠᱟᱹᱢᱤ ᱨᱮᱱᱟᱜ ᱥᱤᱡᱤᱱ ᱦᱚ ᱦᱮᱡ ᱮᱱᱟ ᱾
ᱦᱮᱸ ᱚᱲᱟᱜ ᱦᱚᱲ ᱠᱚᱫᱚ ᱥᱮᱛᱟᱜ ᱠᱷᱟᱱ ᱜᱮ ᱠᱟᱹᱢᱤ ᱠᱚ ᱵᱟᱦᱨᱮ ᱠᱟᱹᱢᱤ ᱠᱚ ᱥᱮᱱᱚᱜ ᱠᱟᱱᱟ ᱦᱮᱡ ᱛᱮᱜᱮ ᱠᱚ ᱟᱹᱭᱩᱵᱚᱜ ᱠᱟᱱᱟ ᱟᱫᱚ ᱚᱱᱟᱜᱮ ᱠᱟᱹᱴᱤᱡ ᱞᱟᱸᱜᱟ ᱦᱟᱨᱠᱮᱛ ᱫᱚ ᱠᱚ ᱵᱩᱡᱷᱟᱹᱣᱮᱫ ᱜᱮᱭᱟ ᱦᱟᱸᱜ᱾
ᱛᱟᱞᱦᱮ ᱜᱚᱝᱠᱮ ᱞᱟᱹᱭ ᱫᱟᱞᱤᱧ, ᱞᱟᱹᱭ ᱫᱟᱞᱤᱧ ᱛᱤᱱᱟᱹᱜ ᱜᱟᱱ ᱠᱟᱹᱢᱤ ᱠᱚᱫᱚᱵᱮᱱ ᱢᱟᱲᱟᱝ ᱠᱮᱫ ᱛᱟᱵᱮᱱᱟ?
ᱠᱟᱹᱢᱤ ᱢᱟᱲᱟᱝ ᱵᱚᱞᱛᱮ ᱛᱚ ᱥᱩᱫᱩ ᱛᱚᱞᱟ ᱠᱚᱦᱚᱸ ᱦᱟᱨᱟ ᱦᱤᱡᱩᱜ ᱠᱟᱱᱟ᱾ ᱚᱱᱟ ᱠᱚ ᱞᱮ ᱦᱟᱨᱟ ᱞᱮᱱᱠᱷᱟᱱ ᱜᱮ ᱦᱟᱸᱜ ᱞᱮ ᱛᱩᱫ ᱵᱟᱲᱟᱭᱟ, ᱛᱩᱫ ᱵᱟᱲᱟ ᱠᱟᱛᱮ ᱞᱮ ᱨᱚᱦᱚᱭ ᱞᱮ ᱮᱛᱚᱦᱚᱵᱟ ᱦᱟᱸᱜ᱾ ᱟᱫᱚ ᱛᱤᱱ ᱵᱷᱩᱨ ᱵᱟᱝ ᱦᱟᱨᱟᱜ ᱠᱟᱱᱟ ᱩᱱ ᱵᱷᱩᱨ ᱫᱚ ᱵᱟᱦᱨᱮ ᱠᱟᱹᱢᱤ ᱥᱮᱱ ᱦᱩᱭᱩᱜ ᱠᱟᱱᱟ, ᱦᱮᱸ ᱥᱮ᱾
ᱵᱟᱦᱨᱮ ᱠᱟᱹᱢᱤ ᱫᱚ, ᱵᱟᱦᱨᱮ ᱠᱟᱹᱢᱤ ᱫᱚᱞᱤᱧ ᱞᱟᱹᱭᱫᱟ ᱚᱠᱟ ᱞᱮᱠᱟ ᱵᱟᱦᱨᱮ ᱥᱮᱱ ᱮᱠᱫᱚᱢ ᱱᱚᱣᱟ
ᱵᱟᱦᱨᱮ ᱵᱚᱞᱛᱮ ᱵᱟᱦᱨᱮ ᱟᱹᱛᱩ ᱥᱮᱫ᱾ ᱢᱟᱱᱮ ᱥᱟᱺᱜᱤᱧ ᱧᱚᱜ ᱜᱮ ᱟᱨᱠᱤ᱾
ᱢᱟᱱᱮ ᱦᱚᱲᱟᱜ ᱵᱮᱱ ᱠᱟᱹᱢᱤ ᱵᱟᱲᱟ ᱦᱟᱛᱟᱲ ᱠᱟᱜ ᱠᱟᱱᱟ ᱱᱤᱛᱚᱜ ᱫᱚ ᱵᱟᱝ ᱥᱮ᱾
ᱦᱮᱸ ᱦᱮᱸ ᱱᱤᱛᱚᱜ ᱮᱠᱷᱚᱱ ᱯᱷᱤᱨᱤ ᱴᱟᱭᱤᱢ ᱩᱸ ᱚᱲᱟᱜ ᱨᱮ ᱵᱮᱠᱟᱨ ᱫᱩᱲᱩᱵ ᱠᱟᱛᱮ ᱦᱚᱸ ᱞᱟᱵᱷ ᱵᱟᱹᱱᱩᱜᱼᱟ᱾ ᱡᱟᱦᱟᱹ ᱞᱮᱠᱟᱛᱮ ᱯᱩᱭᱥᱟᱹ ᱟᱨᱡᱟᱣ ᱞᱮᱠᱷᱟᱱ ᱟᱹᱰᱤ ᱱᱟᱯᱟᱭᱚᱜᱼᱟ ᱥᱮ, ᱚᱱᱟ ᱮᱸ ᱚᱱᱟ ᱠᱷᱟᱹᱛᱤᱨ ᱜᱮ ᱥᱮᱛᱟᱜ ᱵᱷᱳᱨ ᱵᱷᱳᱨ, ᱥᱮᱛᱟᱜ ᱦᱚᱸ ᱵᱟᱝᱟ ᱵᱷᱳᱨ ᱵᱷᱳᱨ ᱛᱮᱜᱮ ᱜᱟᱹᱲᱤᱛᱮ ᱥᱮᱱ ᱦᱩᱭᱩᱜ ᱠᱟᱱᱟ ᱟ ᱟᱫᱚ ᱦᱟᱸᱰᱮ ᱥᱮᱱ ᱠᱟᱛᱮᱫ ᱮᱸ ᱯᱳᱭᱞᱳ ᱫᱚ ᱠᱷᱟᱹᱡᱟᱹᱲᱤ ᱠᱚ ᱮᱢᱚᱜ ᱜᱮᱭᱟ ᱴᱤᱯᱷᱤᱱ ᱞᱮᱠᱟᱛᱮ ᱡᱚᱢ ᱦᱩᱭᱩᱜ ᱜᱮᱭᱟ, ᱛᱟᱨᱯᱚᱨᱮ ᱢᱤᱫ ᱩᱯᱚᱲ ᱠᱟᱹᱢᱤ ᱠᱟᱛᱮᱫ ᱛᱤᱠᱤᱱ ᱵᱮᱲᱟ ᱫᱟᱠᱟ᱾ ᱠᱚ ᱮᱢᱚᱜ ᱜᱮᱭᱟ, ᱫᱤᱭᱮ ᱟᱵᱟᱨ ᱮᱸ ᱛᱟᱨᱟᱥᱤᱧ ᱟᱹᱭᱩᱵ ᱟ. ᱭᱩᱵ ᱥᱚᱢᱚᱭ ᱟᱨᱚ ᱴᱤᱯᱷᱤᱱ ᱞᱮᱠᱟ ᱠᱷᱟᱹᱡᱟᱹᱲᱤ ᱠᱚᱢᱚᱜ ᱜᱮᱭᱟ ᱟᱨ ᱯᱩᱭᱥᱟᱹ ᱫᱚᱠᱚ ᱠᱚᱢᱚᱜ ᱠᱟᱱ ᱜᱮᱭᱟ ᱦᱟᱸᱜ᱾
ᱟᱪᱪᱷᱟ᱾
ᱦᱮᱸ ᱚᱱᱮ ᱚᱱᱠᱟ ᱠᱟᱛᱮ ᱜᱮ ᱰᱮᱞᱤ ᱫᱚ ᱪᱟᱞᱟᱣ ᱦᱤᱡᱩᱜ ᱦᱩᱭᱩᱜ ᱠᱟᱱᱟ ᱟᱨ ᱠᱟᱹᱢᱤ ᱦᱩᱭᱩᱜ ᱠᱟᱱᱟ᱾
ᱟᱫᱚ ᱞᱟᱹᱭ ᱫᱟᱞᱤᱧ ᱡᱮ ᱡᱟᱦᱟᱸ ᱚᱱᱟ ᱯᱮ ᱠᱟᱹᱢᱤᱭᱮᱫᱟ ᱟᱫᱚ ᱚᱱᱟ ᱫᱚ ᱟ ᱜᱟᱹᱰᱤ ᱫᱚ ᱟᱠᱚ ᱠᱚ ᱦᱤᱡᱩᱜ ᱤᱫ ᱤᱫᱤ ᱠᱚ ᱵᱷᱮᱡᱟᱭᱮᱫᱟ ᱥᱮ ᱟᱯᱮ ᱛᱮᱜᱮ ᱜᱟᱹᱰᱤ ᱠᱟᱛᱮ ᱯᱮ ᱪᱟᱞᱟᱜ ᱠᱟᱱᱟ᱾
ᱮᱸ ᱜᱟᱹᱲᱤ ᱫᱚ ᱦᱟᱸᱜ ᱱᱚᱱᱛᱮ ᱠᱷᱚᱱᱟᱜ ᱜᱮ ᱴᱷᱤᱠ ᱦᱩᱭ ᱟᱠᱟᱱᱟ᱾ ᱟᱨ ᱦᱟᱱᱛᱮ ᱨᱮ ᱦᱟᱸᱜ ᱢᱤᱫᱴᱟᱝ ᱫᱟᱞᱟᱞ ᱞᱮᱠᱟ ᱠᱚ ᱛᱟᱦᱮᱱ ᱜᱮᱭᱟ ᱡᱟᱦᱟᱸᱭ ᱫᱚ ᱮᱸ ᱱᱚᱣᱟ ᱜᱟᱲᱤ ᱠᱚ ᱥᱟᱵ-ᱟ ᱟᱨᱠᱤ᱾ ᱡᱮ ᱱᱚᱜ-ᱚᱭ ᱱᱚᱣᱟ ᱜᱟᱲᱤ ᱠᱚ ᱦᱤᱡᱩᱜ ᱠᱟᱱᱟ ᱱᱚᱣᱟ ᱜᱟᱲᱤ ᱫᱚ ᱦᱟᱸᱜ ᱤᱧ ᱱᱩᱝᱠᱩᱧ ᱥᱟᱵᱮᱫ ᱠᱚᱣᱟ ᱟᱫᱚ, ᱟᱡ ᱴᱷᱤᱠ ᱠᱚᱣᱟᱭ ᱡᱮ ᱚᱠᱚᱭ ᱴᱷᱮᱱ ᱛᱤᱱᱟᱹᱜ ᱦᱚᱲ ᱠᱚ ᱥᱮᱱᱚᱜᱼᱟ᱾ ᱢᱟᱱᱮ ᱛᱤᱱᱟᱹᱜ ᱦᱚᱲ ᱠᱚ ᱞᱟᱜᱼᱟ ᱚᱱᱟ ᱫᱚ ᱦᱟᱸᱜ ᱦᱟᱱᱤ ᱜᱮ ᱞᱟ. ᱭᱟᱭ ᱡᱚᱢᱤᱫᱟᱨ ᱟᱨ ᱜᱮ ᱞᱟ. ᱭᱟᱭ ᱤᱧ ᱨᱮᱱ ᱫᱚ ᱱᱩᱠᱩ ᱠᱚ ᱛᱤᱱᱟᱹᱜ ᱠᱚ ᱞᱟᱜᱟᱜᱼᱟ, ᱟᱫᱚ ᱩᱱᱟᱹᱜ ᱦᱤᱥᱟᱹᱵ ᱛᱮ ᱩᱱᱠᱩ ᱢᱤᱫ ᱥᱮᱫ ᱚᱱᱟᱛᱮ ᱮᱢᱟᱫ ᱠᱚᱣᱟᱭ᱾ ᱟᱨᱚ ᱮᱴᱟᱜ ᱠᱩᱲᱤ ᱫᱚ ᱮᱴᱟᱜ ᱥᱮ ᱮᱢᱟᱜ ᱠᱚᱣᱟ ᱱᱤᱝᱠᱟᱹ ᱠᱟᱛᱮᱫ ᱠᱟᱹᱴᱤᱡ ᱟᱡ ᱦᱚᱸ ᱯᱩᱭᱥ ᱥᱚ ᱨᱳᱡᱜᱟᱨᱟᱭ ᱱᱚᱝᱠᱟ ᱱᱚᱝᱠᱟ ᱛᱮᱜᱮ᱾
ᱟᱪᱪᱷᱟ ᱢᱟᱱᱮ ᱡᱟᱦᱟᱸᱭ ᱵᱤᱱ ᱞᱟᱹᱭᱪᱚᱭᱮᱫᱟ ᱟᱹᱵᱤᱱ ᱫᱚ ᱩᱱᱤ ᱫᱚ ᱦᱟᱸᱜ ᱢᱤᱫᱴᱤᱱ ᱴᱷᱤᱠᱟᱹᱫᱟᱨ ᱞᱮᱠᱟ ᱠᱟᱱᱟᱭ ᱵᱟᱝ ᱥᱮ? ᱢᱟᱱᱮ ᱩᱱᱤᱜᱮ ᱡᱮ ᱚᱠᱟ ᱨᱮ ᱛᱤᱱᱟᱹᱜ ᱜᱟᱱ ᱦᱚᱲ ᱫᱚ ᱫᱨᱠᱟᱨᱚᱜᱼᱟ ᱩᱱᱤ ᱦᱟᱸᱜ ᱯᱟᱡᱟ ᱧᱟᱢ ᱠᱚᱣᱟᱭ ᱟᱨ ᱦᱤᱡᱩᱜ ᱨᱮᱭᱟᱜ ᱫᱚ ᱩᱱᱤ ᱜᱮ ᱦᱟᱸᱜ ᱡᱚᱛᱚᱭ ᱵᱮᱵᱚᱥᱛᱷᱟᱭᱟ? ᱦᱮᱸ ᱟᱨ ᱚᱠᱟ ᱨᱮ ᱛᱤᱱᱟᱹᱜ ᱮᱢ ᱠᱟᱛᱮ ᱠᱚ ᱞᱟᱜᱟᱜ ᱠᱟᱱᱟ ᱦᱳᱭ ᱛᱚ ᱟᱵᱮᱱ᱾ ᱩᱱᱤ ᱴᱷᱮᱱ ᱟᱹᱰᱤ ᱛᱮ ᱟᱹᱰᱤ ᱜᱟᱱ ᱦᱚᱲ ᱫᱚᱨᱠᱟᱹᱨ ᱮ ᱢᱤᱫ ᱴᱤᱱ ᱪᱟᱹᱥᱤ ᱨᱮᱱ ᱫᱚᱥ ᱡᱚᱱ ᱜᱟᱱ ᱟᱨ ᱢᱤᱫ ᱴᱤᱱ ᱪᱟᱹᱥᱤ ᱨᱮᱱ ᱯᱚᱱᱨᱚ ᱡᱚᱱ ᱜᱟᱱ ᱟᱫᱚ ᱩᱱᱤ ᱜᱮ ᱦᱟᱸᱜ ᱡᱚᱛᱚ ᱦᱟᱸᱜ ᱟᱹᱜᱩ ᱯᱮᱭᱟᱭ, ᱟᱨ ᱛᱟᱯᱚᱨ ᱱᱚᱸᱰᱮ ᱱᱤᱱᱟᱹᱜ ᱫᱚᱥ ᱡᱚᱱ ᱜᱟᱱ ᱮ ᱫᱚᱦᱚ ᱦᱚᱴᱚ ᱠᱟᱯᱮᱭᱟᱭ ᱟᱨ ᱡᱟᱦᱟ ᱠᱚ ᱥᱟᱨᱮᱡᱚᱜᱼᱟ ᱩᱱᱠᱩ ᱫᱚ ᱦᱟᱸᱰᱮ ᱤᱫᱤ ᱠᱚᱣᱟᱭ ᱚᱱᱠᱟ ᱱᱤᱡ ᱦᱚᱲ ᱛᱚ?
ᱦᱮᱸ ᱦᱮᱸ ᱦᱮᱸ ᱚᱱᱠᱟ ᱜᱮ᱾
ᱟᱫᱚ ᱦᱟᱸᱜ ᱞᱤᱧ ᱞᱟᱹᱭ ᱫᱟ ᱟᱯᱮ ᱦᱟᱸᱜ ᱡᱟᱦᱟᱸᱜ ᱱᱟᱣᱟ ᱯᱮ ᱠᱟᱹᱢᱤ ᱠᱟᱱᱟ, ᱟᱫᱚ ᱫᱤᱱᱟᱹᱢ ᱜᱮᱠᱤ ᱵᱮᱛᱚᱱ ᱫᱚ ᱮᱢᱟ ᱯᱮᱭᱟ ᱥᱮ ᱚᱱᱠᱟ ᱢᱟᱥᱮ ᱥᱮ ᱚᱱᱠᱟ ᱥᱚᱯᱛᱟᱦᱚ ᱨᱮ ᱮᱢᱟ ᱯᱮᱭᱟᱭ?
ᱵᱟᱝ ᱚᱱᱟ ᱫᱚ ᱫᱤᱱᱟᱹᱢ ᱨᱮᱱᱟᱜ ᱫᱤᱱᱟᱹᱢ ᱜᱮ᱾ ᱡᱟᱸᱦᱟᱭ ᱡᱚᱢᱤᱫᱟᱨ ᱥᱮ ᱢᱟᱹᱞᱤᱠ ᱠᱚ ᱛᱟᱦᱮᱸᱱ ᱜᱮᱭᱟ ᱵᱟᱹᱫᱽ ᱨᱤᱱ ᱡᱟᱸᱦᱟᱭ ᱟᱜ ᱠᱟᱹᱢᱤ ᱦᱩᱭᱩᱜᱼᱟ,
ᱦᱩᱸ᱾
ᱩᱱᱤ ᱛᱤᱱᱟᱹᱜ ᱦᱤᱥᱟᱹᱵ ᱛᱮ ᱦᱳᱭᱳᱜ ᱠᱟᱱᱟ ᱚᱱᱟ ᱯᱚᱭᱥᱟ ᱫᱚ ᱩᱱᱤ ᱴᱷᱤᱠᱟᱹᱫᱟᱨ ᱠᱚ ᱮᱢᱟ ᱫᱮᱭᱟ, ᱮᱵᱟᱨ ᱴᱷᱤᱠᱟᱹᱫᱟᱨ ᱚᱱᱟ ᱯᱩᱭᱥᱟᱹ ᱩᱱᱠᱩᱭ ᱦᱟᱹᱴᱤᱧ ᱟᱠᱚ ᱜᱮᱭᱟ ᱟᱡᱟᱜ ᱛᱤᱱᱟᱹᱜ ᱢᱤᱫ ᱴᱟᱝ ᱠᱟᱹᱣᱰᱤ ᱛᱟᱦᱮᱸᱱ ᱜᱮ ᱛᱟᱭᱟ, ᱫᱷᱚᱨᱟ ᱵᱟᱸᱫᱟ ᱚᱱᱟ ᱴᱟᱜ ᱠᱟᱴᱟᱣ ᱠᱟᱛᱮᱜ ᱵᱟᱹᱠᱤ ᱫᱚ ᱦᱟᱸᱜ ᱱᱩᱠᱩ ᱦᱟᱹᱴᱤᱧ ᱟᱠᱚᱣᱟᱭ᱾
ᱟᱪᱪᱷᱟ ᱟᱫᱚ ᱦᱟᱸᱜ ᱜᱚᱝᱠᱮ ᱞᱤᱧ ᱞᱟᱹᱭ ᱫᱟ ᱟᱯᱮ ᱫᱚ ᱴᱷᱤᱠᱟᱹ ᱫᱟᱨ ᱵᱟᱝ ᱠᱟᱛᱮ ᱰᱟᱭᱨᱮᱰ ᱢᱟᱹᱞᱤᱠ ᱥᱟᱶ ᱛᱮ ᱡᱩᱫᱤ ᱵᱤᱱ ᱜᱚᱞᱯᱷᱚᱭᱟ ᱛᱟᱦᱞᱮ ᱠᱷᱟᱱ ᱫᱚ ᱟᱹᱰᱤ ᱱᱟᱯᱟᱭ ᱠᱚᱜᱼᱟ ᱪᱮᱫᱟᱜ ᱥᱮ ᱮᱸᱫ ᱴᱷᱤᱠᱫᱟᱹᱨ ᱫᱚ ᱟᱨᱚ ᱦᱟᱸᱜ ᱚᱸᱰᱮ ᱟᱵᱮᱱᱟᱜ ᱵᱮᱛᱚᱱ ᱠᱷᱚᱡ ᱜᱮ ᱩᱱᱤ ᱡᱟᱠᱜᱮ ᱯᱟᱸᱪ ᱫᱚᱥ ᱴᱟᱠᱟ ᱛᱮ ᱡᱩᱫᱤ ᱡᱚᱛᱚ ᱦᱚᱲᱟᱜ ᱦᱟᱛᱟᱣ ᱫᱚᱦᱚ ᱮᱢᱟ ᱞᱮᱭᱟ ᱛᱟᱦᱞᱮ ᱠᱷᱟᱱ ᱫᱚ ᱟᱹᱰᱤ ᱜᱟᱱ ᱦᱟᱸᱜ ᱯᱩᱭᱥᱟᱹᱭ ᱟᱡ ᱫᱚᱦᱚ ᱡᱚᱱᱚᱜ ᱠᱟᱱᱟᱭ᱾ ᱟᱫᱚ ᱚᱱᱠᱟ ᱜᱮ
ᱡᱟᱦᱟᱸ ᱠᱟᱛᱷᱟ ᱵᱤᱱ ᱞᱟᱹᱭ ᱫᱟ ᱟᱹᱰᱤ ᱡᱚᱛᱷᱟᱛ ᱠᱟᱛᱷᱟ ᱜᱮ ᱵᱤᱱ ᱞᱟᱹᱭ ᱠᱟᱫᱟ, ᱟᱫᱚ ᱱᱚᱣᱟ ᱟᱞᱮ ᱨᱮᱱ ᱦᱚᱠᱚ ᱟᱞᱳᱪᱚᱱᱟ ᱵᱟᱲᱟ ᱠᱟᱜ ᱜᱮᱭᱟ, ᱚᱱᱟ ᱵᱮᱜᱚᱨ ᱡᱟᱸᱦᱟᱭᱟᱜ ᱠᱟᱹᱢᱤ ᱠᱚᱠᱚ ᱥᱮᱱᱚᱜ ᱜᱮᱭᱟ ᱩᱱᱠᱩ ᱦᱚᱸᱠᱚ ᱞᱟᱹᱭ ᱜᱮᱭᱟ ᱡᱮ ᱟᱯᱮ ᱫᱚ ᱰᱟᱭᱨᱮᱠᱴ ᱟᱞᱮ ᱥᱮᱫ ᱜᱮ ᱡᱳᱜᱟ ᱡᱳᱜᱽ ᱯᱮ ᱱᱤᱝᱠᱟᱹ ᱴᱷᱤᱠᱫᱟᱹᱨ ᱥᱟᱵ ᱠᱟᱛᱮᱫ ᱫᱚ ᱵᱮᱠᱟᱨ ᱟᱯᱮᱭ ᱟᱜ ᱜᱮ ᱯᱩᱭᱥᱟᱹ ᱵᱮ ᱮᱸᱜ ᱠᱤᱪᱷᱩ ᱪᱟᱞᱟᱜ ᱠᱟᱱᱟ ᱡᱩᱫᱤ ᱟᱞᱮ ᱥᱟᱜ ᱜᱮ ᱰᱟᱭᱨᱮᱠᱴ ᱡᱳᱜᱟ ᱡᱳᱜ ᱯᱮ ᱫᱚᱦᱚᱭᱟ ᱛᱟᱦᱟᱞᱮ ᱮᱸᱜ ᱟᱹᱰᱤ ᱱᱟᱯᱟᱭ ᱚᱸᱜᱼᱟ ᱛᱟᱦᱞᱮ ᱯᱩᱭᱥᱟᱹ ᱦᱚᱸ ᱟᱯᱮᱭ ᱟᱜ ᱠᱤᱷᱩ ᱵᱟᱧᱪᱟᱜ ᱛᱟᱯᱮᱭᱟ ᱱᱤᱝᱠᱟᱹ ᱫᱚᱠᱚ ᱞᱟᱹᱭ ᱵᱟᱲᱟᱭ ᱜᱮᱭᱟ᱾
ᱟᱫᱚ ᱠᱤᱪᱷᱩ ᱫᱚᱠᱚ ᱚᱱᱠᱟ ᱠᱚ ᱪᱟᱞᱟᱜ ᱜᱮᱭᱟ ᱟᱨ ᱠᱤᱪᱷᱩ ᱫᱚ ᱱᱚᱝᱠᱟ ᱴᱷᱤᱠᱫᱟᱹᱨ ᱥᱟᱵ ᱠᱟᱛᱮ ᱠᱚ ᱪᱟᱞᱟᱜ ᱜᱮᱭᱟ᱾
ᱟᱞᱮ ᱥᱮᱫ ᱦᱚᱸᱠᱚ ᱪᱟᱞᱟᱣ ᱵᱟᱲᱟᱜ ᱜᱮᱭᱟ ᱛᱚᱵᱮ ᱦᱟᱸᱜ ᱱᱚᱝᱠᱟ ᱡᱮ ᱴᱷᱤᱠᱟᱹᱫᱟᱨ ᱥᱟᱵ ᱠᱟᱛᱮᱫ ᱫᱚ ᱵᱟᱝ ᱠᱚ ᱪᱟᱞᱟᱜᱼᱟ᱾ ᱦᱳᱭ ᱛᱚ ᱡᱟᱸᱦᱟᱭ ᱢᱟᱹᱞᱤᱠ ᱠᱟᱱᱟᱭ ᱩᱱᱤ ᱜᱮ ᱦᱟᱸᱜ ᱮ ᱦᱮᱡ ᱮᱱ ᱜᱮ ᱟᱨ ᱵᱟᱠᱷᱟᱱ ᱫᱚ ᱢᱟᱲᱟᱝ ᱠᱷᱚᱱ ᱡᱟᱸᱦᱟᱭ ᱠᱚ ᱪᱟᱞᱟᱣ ᱯᱟᱹᱨᱠᱟᱹᱣ ᱠᱟᱱᱟ ᱥᱮ ᱞᱟᱦᱟ ᱠᱷᱚᱱ ᱠᱚ ᱪᱟᱞᱟᱜ ᱠᱟᱱ ᱛᱟᱦᱮᱸᱱᱟ ᱩᱱᱠᱩ ᱥᱟᱶ ᱛᱮᱜᱮ ᱯᱷᱳᱱ ᱛᱮ ᱞᱟᱹᱭ ᱠᱮᱫ ᱜᱮ ᱡᱮ ᱱᱚᱝᱠᱟ ᱱᱚᱝᱠᱟ ᱟᱢ ᱟᱹᱜᱩ ᱠᱚᱢᱮ ᱟᱫᱚ ᱦᱟᱸᱜ ᱟᱞᱮ ᱨᱮᱱ ᱫᱚ ᱦᱟᱸᱜ ᱚᱱᱠᱟ ᱴᱷᱤᱠᱟᱹᱫᱟᱨ ᱠᱚ ᱛᱷᱮ ᱫᱚ ᱵᱟᱝ ᱠᱚ ᱪᱟᱞᱟᱜ ᱜᱮᱭᱟ ᱢᱟᱱᱮ ᱟᱠᱚ ᱰᱟᱭᱨᱮᱴ ᱩᱱᱤ ᱢᱟᱞᱹᱤᱠ ᱥᱟᱣᱛᱮ ᱠᱚ ᱡᱳᱜᱟ ᱡᱳᱜᱽ ᱠᱮᱫ ᱜᱮ᱾ ᱟᱨ ᱢᱟᱞᱹᱤᱠ ᱜᱮ ᱜᱟᱹᱰᱤ ᱵᱷᱮᱡᱟᱭ ᱜᱮᱭᱟᱭ ᱟᱨ ᱚᱱᱟ ᱛᱮ ᱠᱚ ᱫᱮᱡ ᱪᱟᱞᱟᱜᱼᱟ ᱡᱚᱢᱟᱜ ᱧᱩᱣᱟᱜ ᱥᱟᱱᱟᱢ ᱟᱜ ᱮᱢᱟ ᱠᱚ ᱜᱮᱭᱟᱭ ᱟᱫᱚ ᱦᱟᱸᱜ ᱠᱟᱹᱢᱤ ᱠᱟᱛᱮᱫ ᱟᱵᱟᱨ ᱦᱟᱸᱜ ᱚᱱᱠᱟ ᱜᱮ ᱟᱹᱜᱩ ᱦᱚᱸᱭ ᱟᱹᱜᱩ ᱦᱚᱴᱚ ᱟᱠᱚᱣᱟ ᱟᱫᱚ ᱱᱟᱥᱮ ᱱᱟᱜ ᱵᱮᱛᱚᱱ ᱠᱚᱢᱮ ᱮᱢᱟ ᱠᱚᱣᱟ ᱪᱮᱫᱟᱜ ᱥᱮ ᱤᱫᱤ ᱟᱹᱜᱩᱭᱮᱫ ᱠᱚᱣᱟᱭ ᱟᱡ ᱜᱮᱛᱚ, ᱟᱫᱚ ᱚᱱᱟ ᱠᱷᱟᱹᱛᱤᱨ ᱛᱮ ᱦᱟᱸᱜ ᱟᱫᱚᱢ ᱡᱟᱦᱟᱸ ᱞᱮᱠᱟ ᱮᱸᱫ ᱢᱟᱱᱮ ᱥᱩᱨ ᱨᱮ ᱡᱟᱦᱟᱸ ᱞᱮᱠᱟ ᱠᱟᱹᱢᱤ ᱠᱟᱛᱮᱫ ᱧᱟᱢᱚᱜᱼᱟ ᱚᱱᱠᱟ ᱛᱚᱠᱷᱚᱱ ᱫᱚ ᱢᱟᱱᱮ ᱱᱟᱥᱮ ᱠᱚᱢᱚᱜ ᱜᱮᱭᱟ ᱢᱟᱱᱮ ᱟᱡ ᱜᱮᱭ ᱤᱫᱤ ᱟᱹᱜᱩ ᱠᱟᱱᱟᱭ ᱛᱚ ᱚᱱᱟ ᱠᱷᱟᱹᱛᱤᱨ ᱛᱮ᱾
ᱦᱩᱸ ᱦᱩᱸ ᱚᱱᱟ ᱫᱚ ᱦᱩᱭᱩᱜ ᱜᱮᱭᱟ᱾ ᱟᱨ ᱵᱟᱝ ᱠᱷᱟᱱ ᱡᱩᱫᱤ ᱢᱤᱫ ᱴᱟᱝ ᱢᱟᱞᱹᱤᱠ ᱜᱮ ᱢᱤᱫ ᱴᱟᱝ ᱜᱟᱹᱲᱤ ᱵᱷᱟᱲᱟ ᱠᱟᱛᱮ ᱤᱫᱤ ᱠᱚᱣᱟᱭ ᱛᱚ ᱩᱱᱟᱹᱜ ᱜᱟᱱ ᱛᱚ ᱦᱟᱸᱜ ᱟᱡ ᱨᱮᱱ ᱵᱟᱠᱚ ᱞᱟᱜᱟᱜᱼᱟ, ᱟᱫᱚ ᱡᱟᱸᱦᱟᱭ ᱠᱚ ᱵᱟᱹᱲᱛᱤᱜ ᱠᱟᱱᱟ ᱩᱱᱠᱩ ᱟᱨᱦᱚᱸ ᱮᱴᱟᱜ ᱦᱚᱲ ᱮᱢᱟ ᱠᱚ ᱦᱩᱭᱩᱜᱼᱟ᱾
ᱦᱩᱸ
ᱥᱮ ᱟᱫᱚ ᱥᱮᱭ ᱮᱠᱤ ᱵᱮᱯᱟᱨ ᱦᱩᱭᱩᱜ ᱠᱟᱱᱟ ᱴᱷᱤᱠᱟᱹᱫᱟᱨ ᱞᱮᱠᱟ ᱜᱮ ᱦᱩᱭᱩᱜ ᱠᱟᱱᱟ᱾ ᱩᱱᱤ ᱵᱟᱝᱠᱷᱟᱱ ᱩᱱᱟᱹᱜ ᱦᱚᱲ ᱟᱹᱜᱩ ᱠᱟᱛᱮᱫ ᱮᱴᱟᱜ ᱦᱚᱲᱮ ᱮᱢᱟ ᱠᱚᱣᱟᱭ ᱟᱡᱭᱟᱜ ᱦᱚᱸᱛᱚ ᱠᱤᱪᱷᱩ ᱞᱟᱵᱷ ᱫᱚᱦᱚᱭᱟᱭ,
ᱦᱮᱸ ᱦᱮᱸ
ᱦᱮᱸ ᱚᱱᱠᱟᱱ ᱵᱮᱯᱟᱨ ᱫᱚ ᱦᱩᱭᱩᱜ ᱠᱟᱱ ᱜᱮᱭᱟ
ᱟᱹᱰᱤ ᱜᱟᱱ ᱠᱚ ᱤᱫᱤ ᱠᱚ ᱜᱮᱭᱟ ᱛᱚᱵᱮ ᱦᱮᱸ, ᱚᱱᱠᱟᱜ ᱜᱮ ᱟᱨ ᱵᱟᱝᱠᱷᱟᱱ ᱫᱚ ᱡᱟᱦᱟᱸᱭ ᱫᱚ ᱟᱹᱰᱤᱜ ᱫᱚᱨᱠᱟᱨᱚᱜ ᱠᱟᱱ ᱛᱟᱭᱟᱠᱚ ᱠᱟᱹᱢᱤ ᱦᱚᱲ ᱟᱨ ᱵᱟᱝᱠᱚ ᱧᱟᱢᱚᱜ ᱞᱟᱹᱜᱤᱫᱚᱜ ᱠᱟᱱᱟ ᱱᱱᱟᱹ ᱴᱷᱮᱱ ᱠᱚ ᱪᱟᱞᱟᱜ ᱠᱟᱱᱟ, ᱛᱟᱦᱚᱞᱮ ᱩᱱᱠᱩ ᱠᱚᱫᱚ ᱦᱟᱸᱜ ᱟᱫᱚ ᱵᱟᱹᱲᱛᱤ ᱧᱚᱜ ᱯᱚᱭᱥᱟ ᱮᱢ ᱠᱟᱛᱮᱫ ᱠᱚ ᱟᱠᱚ ᱥᱮᱱ ᱠᱚ ᱤᱫᱤ ᱠᱚᱣᱟ᱾
ᱟᱪᱪᱷᱟ ᱟᱪᱪᱷᱟ, ᱛᱟᱦᱚᱞᱮ ᱟᱯᱮ ᱚᱱᱛᱮ ᱫᱚ ᱪᱮᱫ ᱪᱮᱫ ᱪᱟᱥ ᱠᱚ ᱦᱩᱭᱩᱜ ᱵᱟᱲᱟᱜ ᱜᱮᱭᱟ?
ᱦᱮᱸ ᱟᱞᱮ ᱥᱮᱱ ᱫᱚ ᱱᱚᱛᱮ ᱫᱚ ᱱᱤᱭᱟᱹ ᱱᱤᱭᱟᱹ ᱥᱤᱡᱤᱱ ᱫᱚ ᱦᱟᱸᱜ ᱦᱩᱲᱩ ᱜᱮᱠᱚ ᱪᱟᱥ ᱜᱮᱭᱟ, ᱟᱨ ᱠᱤᱪᱷᱩ ᱫᱤᱱ ᱢᱟᱲᱟᱝ ᱦᱟᱸᱜ ᱡᱟᱦᱟᱸ ᱱᱚᱣᱟ ᱦᱩᱲᱩ ᱠᱚ ᱛᱚᱞᱟ ᱵᱟᱲᱟ ᱦᱩᱭ ᱱᱟ ᱠᱚ, ᱩᱱᱥᱩᱢᱚᱭ ᱵᱟᱫᱟᱢ ᱠᱚᱦᱚᱸ ᱠᱚ ᱮᱨ ᱵᱟᱲᱟ ᱠᱟᱜ ᱛᱟᱦᱮᱱ ᱜᱮᱭᱟ? ᱟᱫᱚ ᱵᱟᱫᱟᱢ ᱫᱚᱦᱟᱸᱜ ᱱᱚᱝᱠᱟᱱᱟᱜ ᱵᱟᱹᱞᱤ ᱚᱛ ᱨᱮ ᱡᱟᱦᱟᱸ ᱫᱚ ᱫᱟᱜ ᱵᱟᱝ ᱛᱤᱸᱜᱩᱱᱟ ᱥᱮ, ᱠᱟᱹᱴᱤᱡ ᱜᱷᱩᱴᱩᱧᱚᱜ ᱜᱮᱭᱟ ᱚᱛ ᱛᱮ ᱚᱱᱟ ᱠᱚᱨᱮ ᱦᱟᱸᱜ ᱵᱟᱫᱟᱢ ᱫᱚ, ᱠᱚ ᱨᱚᱦᱚᱭ ᱵᱟᱲᱟ ᱠᱟᱠᱚᱣᱟ ᱟᱨ ᱱᱚᱜᱼᱚᱭ ᱡᱟᱦᱟᱸ ᱵᱚᱨᱥᱟ ᱱᱤᱛᱚᱜ ᱡᱟᱹᱯᱩᱫ ᱨᱮ, ᱥᱮ ᱵᱟᱹᱫ ᱠᱚᱨᱜ ᱟᱨ, ᱵᱟᱹᱭᱦᱟᱹᱲ ᱠᱚᱨᱜ ᱱᱤᱛᱚᱜ ᱫᱚ ᱦᱩᱲᱩ ᱡᱟᱦᱟᱸ ᱠᱚᱨᱮᱜ ᱨᱚᱦᱚᱭ ᱵᱟᱲᱟᱭ ᱜᱮᱭᱟ ᱠᱚ ᱥᱮ ᱡᱟᱦᱟᱸ ᱠᱚᱨᱮᱫ ᱫᱟᱜ ᱛᱤᱸᱜᱩᱱ ᱜᱮᱭᱟ ᱚᱱᱟ ᱠᱚᱨᱮ ᱫᱚ ᱱᱤᱛᱚᱜ ᱫᱚ ᱦᱩᱲᱩ ᱠᱚ ᱨᱚᱦᱚᱭ ᱵᱟᱲᱟᱭ ᱜᱮᱭᱟ᱾ ᱟᱨ ᱚᱱᱟ ᱵᱟᱫᱽ ᱠᱟᱛᱮ ᱦᱚᱸ ᱵᱟᱲᱜᱮ ᱠᱚᱨᱮ ᱡᱟᱦᱟᱸ ᱚᱲᱟᱜ ᱵᱟᱲᱜᱮ, ᱚᱱᱟ ᱠᱚᱨᱮᱫ ᱥᱚᱵᱽᱡᱤ ᱠᱚᱠᱚ ᱪᱟᱥ ᱵᱟᱲᱟᱭᱟ ᱚᱲᱟᱜ ᱡᱚᱢ ᱞᱟᱹᱜᱤᱫ ᱛᱮ᱾ ᱱᱤᱭᱟᱹ ᱠᱚᱜᱮᱞᱮ ᱪᱟᱥ ᱵᱟᱲᱟᱭᱟ ᱱᱤᱭᱟᱹ ᱥᱚᱢᱚᱭ ᱫᱚ ᱟᱯᱮ ᱫᱚ, ᱱᱤᱭᱟᱹ ᱥᱚᱢᱚᱭ ᱨᱮ ᱥᱚᱵᱡᱤ ᱠᱚᱫᱚ ᱪᱮᱫ ᱞᱮᱠᱟᱯᱮ ᱪᱟᱥ ᱵᱟᱲᱟᱭ ᱜᱮᱭᱟ?
ᱱᱤᱭᱟᱹ ᱥᱚᱢᱚᱭ ᱫᱚ ᱟᱞᱮ ᱥᱚᱵᱡᱤ ᱫᱚ ᱦᱟᱜ ᱥᱮᱨᱚᱠᱚᱢ ᱵᱟᱞᱮ ᱪᱟᱥ ᱜᱮᱭᱟ, ᱟᱞᱮ ᱫᱚ ᱦᱩᱲᱩ ᱞᱮ ᱪᱟᱥ ᱜᱮᱭᱟ ᱚᱱᱟ ᱥᱟᱶᱛᱮ ᱵᱟᱫᱟᱢ ᱦᱚᱸᱠᱚ ᱪᱟᱥ ᱵᱟᱲᱟᱭ ᱜᱮᱭᱟ,
ᱦᱮᱸ
ᱚᱡᱮ ᱟᱫᱚ ᱟᱯᱮ ᱚᱱᱛᱮ ᱫᱚ ᱵᱟᱦᱚᱨᱮ ᱠᱟᱹᱢᱤ ᱛᱚᱠᱚ ᱥᱮᱱᱚᱜ ᱜᱮᱭᱟ?
ᱦᱳ ᱦᱳ ᱵᱟᱦᱚᱨᱮ ᱠᱟᱹᱢᱤ ᱢᱚᱛᱞᱚᱵ ᱪᱮᱫ ᱞᱮᱠᱟᱱᱟᱜ ᱵᱮᱱ ᱞᱟᱹᱭ ᱦᱚᱪᱚᱭᱮᱫᱟ?
ᱱᱚᱜᱼᱚᱭ ᱡᱚᱨᱮᱧ ᱞᱟᱹᱭ ᱠᱮᱫᱟ ᱴᱷᱤᱠᱟᱹᱫᱟᱨ, ᱥᱟᱵ ᱠᱟᱛᱮᱜ ᱦᱳᱲᱳ ᱤᱨ ᱥᱮ ᱵᱟᱫᱟᱢ ᱛᱟᱲᱟ, ᱚᱱᱠᱟᱱᱟᱜ ᱞᱤᱧ ᱞᱟᱹᱭᱮᱫᱟ ᱟᱨ ᱪᱮᱫ ᱠᱚ ᱠᱟᱹᱢᱤ ᱠᱚ ᱥᱮᱱᱚᱜ ᱜᱮᱭᱟ?
ᱦᱮᱸ ᱱᱚᱝᱠᱟ ᱫᱚ ᱟ ᱢᱮᱱ ᱜᱟᱱᱚᱜᱼᱟ ᱦᱟᱹᱱᱤ ᱱᱤᱭᱭᱟᱜ ᱫᱚ ᱱᱚᱝᱠᱟ ᱫᱟᱨᱮ ᱨᱚᱦᱚᱭ ᱠᱚ ᱡᱟᱹᱥᱛᱤ ᱠᱚ ᱪᱟᱞᱟᱣ ᱵᱟᱲᱟᱜ ᱜᱮᱭᱟ, ᱟᱞᱮ ᱫᱚ ᱢᱮᱱ ᱜᱟᱱᱚᱜᱼᱟ, ᱵᱤᱨ ᱥᱩᱨ ᱦᱚᱲ ᱛᱚ, ᱟᱨ ᱤᱱᱠᱟᱹ ᱢᱟᱱᱮ ᱦᱟᱸᱰᱮ ᱱᱟᱰᱮ ᱦᱟᱸᱰᱮ ᱟᱹᱰᱤ ᱴᱷᱮᱱ ᱜᱮ ᱫᱟᱨᱮ ᱨᱚᱦᱚᱭ ᱠᱚ ᱡᱟᱹᱥᱛᱤ ᱠᱚ ᱪᱟᱞᱟᱜ ᱜᱮᱭᱟ ᱠᱚ᱾
ᱟᱪᱪᱷᱟ ᱟᱪᱪᱷᱟ ᱟᱞᱮ ᱚᱱᱛᱮ ᱫᱚ, ᱮ ᱦᱩᱲᱩ ᱪᱟᱥ ᱦᱚᱸᱠᱚ ᱪᱟᱞᱟᱜ ᱜᱮᱭᱟ, ᱵᱟᱠᱷᱟᱱ ᱫᱚ ᱵᱟᱫᱟᱢ ᱩᱯᱲᱟᱹᱣ, ᱥᱮ ᱵᱟᱫᱟᱢ ᱪᱷᱟᱲᱟᱣ ᱛᱟᱲᱟᱣ ᱚᱱᱟ ᱠᱚᱦᱚᱸ ᱠᱚ ᱥᱮᱱᱚᱜ ᱜᱮᱭᱟ᱾
ᱟᱫᱚ ᱦᱟᱸᱜ ᱜᱚᱝᱠᱮ ᱱᱤᱛᱚᱜ ᱫᱚ ᱦᱟᱸᱜ ᱵᱟᱫᱟᱢ ᱛᱟᱲᱟᱣ ᱫᱚ ᱟᱹᱣᱤᱭᱜᱼᱟ ᱛᱚᱵᱮ ᱦᱟᱸᱜ ᱡᱚᱠᱷᱚᱱ ᱦᱳᱲᱩ ᱠᱚ ᱦᱮᱲᱦᱮᱫ ᱵᱟᱲᱟᱭᱟ ᱥᱮ ᱦᱩᱲᱩ ᱠᱚ ᱵᱤᱞᱤᱜ ᱢᱟᱲᱟᱝ ᱛᱮ, ᱩᱱ ᱥᱩᱢᱟᱹᱭ ᱞᱧ ᱧᱮᱞ ᱵᱟᱲᱟ ᱟᱠᱟ ᱠᱚᱣᱟᱮ ᱵᱟᱫᱟᱢ ᱫᱚ ᱦᱟᱸᱜ ᱠᱚ ᱛᱟᱲᱟᱣ ᱜᱮᱭᱟ ᱟᱫᱚ, ᱪᱟᱞᱟᱣ ᱵᱟᱲᱟᱜ ᱜᱮᱭᱟ ᱠᱚ ᱥᱟᱺᱜᱤᱧᱤᱧ ᱠᱚᱨᱮ ᱜᱮ ᱚᱱᱠᱟᱜᱮ ᱜᱟᱹᱰᱤ ᱛᱮᱦᱚᱸ ᱠᱚ ᱪᱟᱞᱟᱣ ᱵᱟᱲ ᱜᱮᱭᱟ, ᱵᱟᱝᱠᱷᱟᱱ ᱫᱚ ᱟᱞᱮ ᱥᱩᱨᱩᱨᱩ ᱠᱚᱨᱮ ᱦᱚᱸ ᱪᱮᱛᱟᱱ ᱫᱚᱠᱚ ᱨᱚᱦᱚᱭ ᱵᱟᱲᱟᱭ ᱜᱮᱭᱟᱫᱚ ᱱᱩᱠᱩ ᱠᱚᱴᱷᱮᱱ ᱜᱮ ᱦᱚᱲᱠᱚ ᱪᱟᱞᱟᱜ ᱜᱮᱭᱟ,
ᱟᱪᱷᱟ ᱟᱪᱷᱟ᱾
ᱛᱟᱦᱚᱞᱮ ᱟᱵᱤᱱ ᱵᱟᱫᱟᱢ ᱛᱟᱲᱟᱣ ᱠᱚᱵᱤᱱ ᱥᱮᱱ ᱵᱟᱲᱟ ᱟᱠᱟᱱᱟ ᱥᱮ ᱵᱟᱝ?
ᱦᱚ ᱦᱚᱭ ᱛᱟᱦᱚᱞᱮ ᱪᱟᱞᱟᱣ ᱵᱟᱲᱟ ᱦᱩᱭ ᱟᱠᱟᱱ ᱜᱮᱭᱟ ᱟᱨ᱾ ᱚᱱᱟ ᱠᱚᱫᱚ ᱱᱤᱡᱮ ᱨᱮᱦᱚᱸ ᱚᱲᱟᱜ ᱨᱮᱦᱚᱸ ᱠᱟᱹᱢᱤ ᱵᱟᱲᱟ ᱦᱩᱭᱩᱜ ᱜᱮᱭᱟ᱾ ᱟᱨ ᱦᱚᱲᱟᱜ ᱠᱚᱦᱚᱸ ᱪᱟᱞᱟᱣ ᱵᱟᱲᱟ ᱦᱩᱭ ᱟᱠᱟᱱ ᱜᱮᱭᱟ᱾
ᱟᱪᱷᱟ ᱛᱟᱦᱚᱞᱮ ᱟᱵᱤᱱ ᱢᱤᱫᱴᱟᱝ ᱠᱟᱛᱷᱟᱧ ᱠᱩᱞᱤᱭᱮᱫ ᱵᱤᱱᱟ ᱚᱱᱮ ᱵᱟᱫᱟᱢ ᱛᱟᱲᱟᱣᱼᱼ ᱯᱚᱨᱮ ᱪᱷᱟᱲᱟᱣ ᱛᱮ ᱥᱮ ᱥᱟᱢᱴᱟᱣ ᱛᱮ ᱢᱚᱴᱟ ᱢᱩᱴᱤ ᱚᱲᱟᱜ ᱫᱷᱟᱹᱵᱤᱡ ᱤᱫᱤ ᱛᱮ ᱮᱸ ᱚᱱᱟ ᱨᱮ ᱡᱟᱹᱥᱛᱤ ᱠᱚᱥᱴᱚ ᱢᱮᱱᱟᱜᱼᱟ ᱥᱮ ᱦᱩᱲᱩ ᱤᱨ ᱠᱟᱛᱮᱜ ᱚᱱᱟ ᱫᱟᱞ ᱠᱟᱛᱮᱜ ᱮᱸ ᱚᱲᱟᱜ ᱫᱷᱟᱹᱵᱤᱡ ᱥᱟᱢᱴᱟᱣ ᱠᱟᱛᱮ ᱤᱫᱤ ᱠᱟᱛᱮᱜ ᱡᱟᱹᱥᱛᱤ ᱠᱚᱥᱴᱚ
ᱟᱫᱚ ᱦᱟᱸᱜ ᱜᱚᱝᱠᱮ ᱱᱚᱣᱟ ᱫᱚ ᱵᱟᱱᱟᱨ ᱜᱮ ᱟᱹᱞᱤᱧ ᱫᱚ ᱢᱤᱫ ᱞᱮᱠᱟ ᱜᱤᱞᱤᱧ ᱟᱹᱭᱠᱟᱹᱣᱠᱟᱜ ᱟᱨ ᱵᱟᱫᱟᱢ ᱠᱷᱟᱱ ᱫᱚ ᱧᱮᱞ ᱵᱮᱱ ᱛᱟᱲᱟᱣ ᱠᱟᱛᱮ ᱨᱚᱠᱟ ᱨᱚᱠᱟ ᱵᱮᱱ ᱤᱫᱤ ᱠᱚᱣᱟ ᱚᱲᱟᱜ ᱨᱮᱵᱮᱱ ᱥᱮᱱ ᱠᱟᱛᱮᱮᱫ ᱵᱮᱱ ᱛᱟᱥᱮ ᱠᱚᱣᱟ ᱟᱨ ᱦᱩᱲᱩ ᱠᱷᱟᱱ ᱫᱚ ᱦᱩᱭᱩᱜ ᱠᱟᱱ ᱛᱟᱵᱮᱱᱟ ᱵᱟᱹᱫᱽ ᱨᱮ ᱥᱮ ᱵᱟᱹᱭᱦᱟᱹᱲ ᱨᱮ ᱚᱸᱰᱮᱸ ᱜᱮᱵᱮᱱ ᱤᱨ ᱠᱮᱫᱟ ᱜᱤᱛᱤᱡ ᱦᱚᱴᱚ ᱠᱟᱫᱟ ᱵᱮᱱ ᱚᱱᱟ ᱛᱤᱥ ᱱᱟᱥᱮ ᱜᱚᱥᱚᱜ ᱠᱟᱱᱟ ᱥᱮ ᱨᱚᱦᱚᱲ ᱧᱚᱜᱚᱜ ᱠᱟᱱᱟ ᱛᱚᱵᱮ ᱟᱹᱱᱤᱡ ᱵᱮᱱ ᱛᱚᱞᱟ ᱛᱚᱞ ᱠᱟᱛᱮᱜ ᱜᱟᱫᱟᱭᱟᱵᱮᱱ᱾ ᱢᱟᱱᱮ ᱦᱩᱲᱩ ᱫᱚ ᱵᱟᱦᱨᱮ ᱨᱮᱜᱮ ᱡᱟᱹᱥᱛᱤ ᱛᱟᱦᱮᱱᱟ ᱟᱨ ᱢᱟᱱᱮ ᱦᱩᱲᱩ ᱠᱷᱚᱱ ᱫᱚ ᱵᱟᱫᱟᱢ ᱜᱮ ᱱᱟᱯᱟᱭ ᱞᱮᱠᱟᱞᱤᱧ ᱵᱩᱡᱷᱟᱹᱣᱟ᱾ ᱟᱫᱚ ᱛᱟᱹᱣ ᱨᱮᱦᱚᱸ ᱵᱟᱫᱟᱢ ᱡᱚᱢ ᱠᱟᱛᱮᱫᱽ ᱠᱷᱟᱹᱱ ᱫᱤᱱ ᱫᱚ ᱵᱟᱵᱚᱱ ᱛᱟᱦᱮᱸ ᱫᱟᱲᱮᱭᱟᱜ ᱜᱮᱭᱟ᱾ ᱵᱟᱫᱟᱢ ᱫᱚ ᱚᱱᱟ ᱫᱚ ᱥᱟᱵ ᱠᱟᱜ ᱵᱮᱱ ᱡᱟᱦᱱᱟᱜ ᱵᱮᱵᱥᱟ ᱞᱮᱠᱟ ᱟᱨ ᱦᱩᱲᱩ ᱫᱚ ᱟᱵᱮᱱᱟᱜ ᱫᱚ ᱧᱮᱞ ᱡᱚᱢ ᱠᱟᱛᱮ ᱛᱟᱦᱮᱱ ᱦᱩᱭᱩᱜ ᱛᱟᱵᱮᱱᱟ ᱛᱚᱵᱮ ᱦᱩᱲᱩ ᱫᱚ ᱡᱷᱟᱢᱮᱞᱟ ᱨᱮᱦᱚ--ᱸ ᱛᱮ ᱨᱮᱦᱚᱸ ᱦᱩᱲᱩ ᱫᱚ ᱪᱟᱥ ᱜᱮ ᱦᱩᱭᱩᱜ ᱛᱟᱵᱚᱱᱟ ᱟᱨ ᱵᱟᱫᱟᱢ ᱫᱚ ᱱᱚᱣᱟ ᱫᱚ ᱟᱠᱷᱨᱤᱧ ᱦᱩᱭᱩᱜ ᱛᱟᱵᱚᱱᱟ ᱥᱮ ᱚᱱᱟᱛᱮ ᱟᱹᱰᱤ ᱨᱳᱡᱽᱜᱟᱨ ᱵᱷᱟᱜᱤ ᱜᱮ ᱦᱩᱭᱩᱜᱼᱟ ᱟᱫᱚ ᱵᱟᱫᱟᱢ ᱜᱮ ᱦᱟᱸᱜ ᱥᱚᱦᱚᱡ ᱜᱮᱧ ᱢᱚᱱᱮᱭᱫᱟ᱾
ᱦᱩᱸ ᱦᱩᱸ ᱡᱟᱦᱟᱸᱵᱤᱱ ᱞᱟᱹᱭ ᱠᱮᱫᱟ ᱵᱟᱫᱟᱢ ᱫᱚ ᱥᱚᱦᱚᱡ ᱜᱮ ᱥᱚᱦᱚᱡ ᱜᱮᱭᱟ ᱦᱩᱲᱩ ᱫᱚ ᱦᱟᱸᱜ ᱠᱟᱹᱴᱤᱡ ᱡᱟᱹᱥᱛᱤ ᱴᱟᱭᱤᱢ ᱞᱟᱜᱟᱜᱼᱟ ᱡᱟᱹᱥᱛᱤ ᱠᱷᱟᱴᱱᱤ ᱦᱩᱭᱩᱜᱼᱟ ᱚᱱᱟ ᱤᱨ ᱤᱨ ᱠᱟᱛ ᱛᱮ ᱚᱱᱟ ᱨᱚᱦᱚᱲ ᱦᱚᱪᱚ ᱦᱩᱭᱩᱜᱼᱟ ᱨᱚᱦᱚᱲ ᱞᱮᱱᱠᱷᱟᱱ ᱛᱚᱞ ᱦᱩᱭᱩᱜᱼᱟ ᱛᱚᱞ ᱛᱚᱞ ᱠᱟᱛᱮᱜ ᱟᱨᱚ ᱚᱱᱟ ᱢᱤᱫ ᱡᱟᱭᱜᱟ ᱨᱮ ᱡᱚᱢᱟ ᱦᱩᱭᱩᱜᱼᱟ ᱫᱤᱭᱟᱹ ᱡᱟᱦᱟᱱᱟᱜ ᱰᱟᱝᱨᱤ ᱜᱟᱹᱰᱤ ᱥᱮ ᱮᱸ ᱴᱨᱟᱠᱴᱚᱨ ᱠᱚ ᱛᱮᱜ ᱦᱟᱸᱜ ᱚᱱᱟ ᱫᱚ ᱚᱲᱟᱜ ᱛᱮ ᱟᱹᱜᱩ ᱠᱟᱛᱮᱜ ᱫᱟᱞ ᱠᱟᱛᱮᱜ ᱟᱹᱰᱤ ᱠᱤᱪᱷᱩ ᱡᱷᱟᱢᱮᱞᱟ ᱢᱮᱱᱟᱜᱼᱟ ᱚᱱᱟ ᱨᱮᱫᱚ᱾ ᱟᱨ ᱵᱟᱫᱟᱢ ᱨᱮᱫᱚ ᱪᱮᱫ ᱪᱤᱠᱟᱹᱳᱜ ᱩᱯᱲᱟᱹᱣ ᱠᱟᱛᱮᱫ ᱟᱞᱮ ᱚᱱᱛᱮ ᱫᱚ ᱱᱚᱝᱠᱟ ᱩᱯᱲᱣ ᱚᱸᱰᱮ ᱠᱚ ᱩᱯᱲᱟᱹᱭᱟ ᱚᱸᱰᱮ ᱜᱮ ᱟᱫᱚ ᱫᱟᱞ ᱪᱷᱟᱲᱟᱣ ᱚᱠᱚ ᱫᱟᱞ ᱪᱷᱟᱲᱟᱣ ᱠᱟᱛ ᱛᱮᱜ ᱚᱱᱟ ᱚᱱᱮ ᱛᱚ ᱫᱟᱜ ᱛᱟᱦᱮᱱ ᱜᱮᱭᱟ ᱡᱚᱠᱷᱚᱱ ᱠᱚ ᱩᱯᱲᱟᱹᱭᱟ ᱛᱚᱠᱷᱚᱱ ᱫᱚ ᱦᱚᱸ ᱵᱟᱹᱫᱽ ᱫᱚ ᱯᱩᱨᱟᱹ ᱫᱟᱜ ᱛᱮᱠᱚ ᱯᱮᱨᱮᱡᱟ᱾ ᱵᱟᱝᱠᱷᱟᱱ ᱫᱚ ᱦᱟᱸᱜ ᱩᱯᱲᱩ ᱵᱟᱝ ᱜᱟᱱᱚᱜᱼᱟ ᱦᱮᱸᱥᱮ ᱟᱫᱚ ᱚᱱᱟ ᱫᱟᱞ ᱪᱷᱟᱲᱟᱣ ᱠᱟᱛᱮ ᱫᱟᱜ ᱨᱮ ᱵᱷᱟᱹᱜᱤ ᱞᱮᱠᱟ ᱟᱹᱨᱩᱯ ᱠᱟᱛᱮ ᱚᱸᱰᱮ ᱜᱮ ᱵᱚᱥᱛᱟ ᱠᱟᱛᱮ ᱠᱚ ᱤᱫᱤ ᱠᱟᱛᱮᱜ ᱠᱚ ᱨᱚᱦᱚᱲ ᱨᱚᱦᱚᱲᱟ᱾ ᱟᱫᱚ ᱱᱚᱣᱟ ᱨᱮᱫᱚ ᱩᱱᱟᱹᱜ ᱦᱟᱸᱜ ᱠᱷᱟᱹᱴᱱᱤ ᱫᱚ ᱵᱟᱹᱱᱩᱜᱼᱟ ᱡᱟᱦᱟᱸ ᱦᱩᱲᱩ ᱪᱟᱥ ᱨᱮ ᱢᱮᱱᱟᱜᱼᱟ᱾
ᱟᱫᱚ ᱜᱚᱢᱠᱮ ᱢᱮᱱᱫᱟᱞᱤᱧ ᱟᱞᱮ ᱥᱮᱱ ᱫᱚ ᱵᱟᱰᱟᱢ